ᱦᱮᱞᱳ ᱜᱚᱝᱠᱮ ᱱᱟᱯᱟᱭ ᱜᱮ ᱛᱟᱦᱞᱮ ᱜᱚᱝᱠᱮ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚ ᱵᱟᱝ ᱱᱚᱜ-ᱚᱭ ᱡᱚᱢ ᱵᱟᱲᱟ ᱠᱟᱛᱮᱫ ᱵᱟᱭᱨᱮ ᱥᱮᱫ ᱞᱤᱧ ᱩᱰᱩᱠ ᱟᱠᱟᱱᱟ ᱫᱟᱬᱟ ᱵᱟᱲᱟᱭ ᱫᱟᱞᱤᱧ ᱾
ᱟᱪᱪᱷᱟ ᱜᱚᱢᱠᱮ ᱛᱟᱦᱚᱞᱮ ᱜᱚᱢᱠᱮ ᱛᱮᱦᱮᱧ ᱫᱚᱞᱟᱝ ᱜᱚᱞᱯᱷᱚᱭᱟ ᱫᱟᱨᱮ ᱯᱟᱞᱚᱱᱤᱭᱚ ᱾
ᱦᱮᱸ ᱜᱚᱝᱠᱮ ᱞᱟᱹᱭ ᱵᱤᱱ ᱾
ᱛᱟᱦᱚᱞᱮ ᱜᱚᱝᱠᱮ ᱱᱤᱛᱚᱜ ᱫᱚ ᱪᱮᱫ ᱫᱟᱨᱮ ᱠᱚᱯᱮ ᱨᱚᱦᱚᱭ ᱜᱮᱭᱟ ᱚᱱᱛᱮ ᱫᱚ?
ᱫᱟᱨᱮ ᱢᱳᱴᱟᱢᱩᱴᱤ ᱢᱟ ᱨᱚᱦᱚᱭ ᱵᱟᱲᱟ ᱦᱩᱭ ᱟᱠᱟᱱᱟ ᱟᱠᱟᱥᱯᱟᱱᱤ, ᱯᱚᱴᱟᱥ ᱥᱮ ᱠᱷᱤᱡᱩᱨ ᱾ ᱛᱟᱞᱤ ᱫᱟᱨᱮ ᱾
ᱟᱪᱪᱷᱟ ᱜᱚᱝᱠᱮ, ᱟᱞᱮ ᱥᱮᱫ ᱦᱚᱸ ᱱᱚᱛᱮ ᱜᱚᱝ ᱜᱚᱢᱠᱮ ᱟᱹᱰᱤ ᱠᱤᱪᱷᱩ ᱠᱚ ᱨᱚᱦᱚᱭᱟ ᱟᱠᱟᱥᱯᱟᱱᱤ, ᱯᱚᱴᱟᱥ, ᱛᱟᱞᱮ ᱫᱟᱨᱮ ᱠᱚ ᱾ ᱛᱟᱯᱚᱨᱮ ᱦᱩᱭᱩᱜ ᱠᱟᱱᱟ ᱛᱚ ᱞᱤᱪᱩ ᱫᱟᱨᱮ ᱠᱚᱦᱚᱸ ᱠᱚ ᱨᱚᱦᱚᱭ ᱜᱮᱭᱟ ᱾
ᱚ ᱾ ᱟᱨ ᱜᱚᱝᱠᱮ ᱛᱟᱦᱚᱞᱮ ᱚᱱᱛᱮ ᱫᱚ ᱚᱠᱟᱞᱮᱠᱟ ᱤᱭᱟᱹ ᱢᱟᱱᱮ ᱵᱤᱨ ᱫᱤᱥᱚᱢ ᱧᱚᱜ ᱜᱮᱭᱟ ᱯᱮ ᱥᱮ ᱵᱤᱞᱟᱹᱛ ᱫᱤᱥᱚᱢ?
ᱵᱤᱞᱟᱹᱛ ᱫᱤᱥᱚᱢ ᱜᱚᱢᱠᱮ ᱾
ᱚ ᱛᱟᱦᱚᱞᱮ ᱜᱚᱝᱠᱮ ᱚᱱᱛᱮᱱ ᱫᱚ ᱪᱮᱫ ᱫᱟᱨᱮ ᱠᱚ ᱵᱟᱹᱲᱛᱤ ᱧᱮᱞ ᱧᱟᱢᱚᱜ ᱜᱮᱭᱟ ᱥᱮ ᱪᱮᱫ ᱫᱟᱨᱮ ᱠᱚᱯᱮ ᱨᱚᱦᱚᱭ ᱜᱮᱭᱟ?
ᱱᱚᱛᱮ ᱫᱚ ᱜᱚᱝᱠᱮ ᱩᱱᱟᱹᱜ ᱫᱟᱨᱮ ᱫᱚ ᱵᱟᱹᱱᱩᱜ-ᱟ ᱛᱚ ᱾ ᱟᱫᱚ ᱟᱞᱮ ᱠᱚᱜᱮ ᱱᱚᱣᱟ ᱠᱚᱨᱮ ᱥᱟᱭᱤᱴ ᱠᱚᱨᱮ ᱞᱮ ᱨᱚᱦᱚᱭ ᱵᱟᱲᱟᱭ ᱜᱮᱭᱟ ᱟᱠᱟᱥᱯᱟᱱᱤ ᱠᱚ, ᱯᱚᱴᱟᱥ ᱠᱚ, ᱦᱩᱸ ᱚᱱ-ᱚᱱᱟ ᱫᱟᱨᱮ ᱠᱚᱞᱮ ᱨᱚᱦᱚᱭ ᱵᱟᱲᱟᱭ ᱜᱮᱭᱟ ᱾
ᱢᱟᱱᱮ ᱟᱨ ᱪᱮᱫ ᱫᱟᱨᱮ ᱠᱚ ᱟᱯᱮ ᱥᱮᱫ ᱫᱚ ᱵᱟᱹᱲᱛᱤ ᱧᱮᱞ ᱧᱟᱢᱚᱜ ᱜᱮᱭᱟ ᱟᱨᱠᱤ?
ᱛᱟᱞᱮ ᱫᱟᱨᱮ ᱜᱚᱝᱠᱮ, ᱟᱨ ᱟᱠᱟᱥᱯᱟᱱᱤ ᱾
ᱟᱨ
ᱯᱚᱴᱟᱥ ᱾
ᱚ ᱢᱟᱱᱮ ᱚᱱᱟ ᱠᱚ ᱫᱟᱨᱮ ᱜᱮ ᱵᱟᱹᱲᱛᱤ ᱧᱟᱢᱚᱜᱼᱟ ᱟᱞᱮ ᱥᱮᱫ ᱫᱚ ᱦᱟᱸᱜ ᱠᱷᱟᱡ ᱦᱮᱸ ᱥᱟᱨᱡᱚᱢ, ᱢᱟᱛᱠᱚᱢ, ᱠᱩᱭᱰᱤ ᱛᱮᱨᱮᱞ ᱚᱱᱟ ᱠᱚᱜᱮ ᱵᱟᱹᱲᱛᱤ ᱞᱮ ᱧᱮᱞ ᱧᱟᱢᱚᱜ ᱜᱮᱭᱟ, ᱢᱟᱱᱮ ᱩᱱᱟᱹᱜ ᱠᱚᱢ ᱢᱟᱱᱮ ᱠᱚᱢ ᱜᱮ ᱧᱮᱞ ᱧᱟᱢᱚᱜᱼᱟ ᱤᱭᱟᱹ ᱫᱟᱨᱮ ᱠᱚᱫᱚ ᱡᱮᱢᱚᱱ ᱮᱸᱜ ᱟᱠᱟᱥᱯᱟᱱᱤ, ᱯᱚᱴᱟᱥ ᱚᱱᱟ ᱠᱚᱫᱚ ᱟᱹᱰᱤ ᱠᱚᱢ ᱧᱚᱜ ᱜᱮ ᱧᱮᱞ ᱧᱟᱢᱚᱜᱼᱟ, ᱟᱨ ᱤᱭᱟᱹ ᱠᱚᱫᱚ ᱠᱷᱤᱡᱩᱨ ᱛᱟᱞᱮ ᱫᱟᱨᱮ ᱚᱱᱟ ᱠᱚᱫᱚ ᱢᱟᱱᱮ ᱠᱚᱢ ᱜᱮᱭᱟ ᱟᱞᱮ ᱥᱮᱫ ᱫᱚ ᱾
ᱟᱪᱪᱷᱟ ᱜᱚᱝᱠᱮ ᱛᱮᱨᱮᱞ ᱫᱚ ᱛᱟᱦᱚᱞᱮ ᱛᱤᱥᱚᱜ ᱡᱚᱜ-ᱟ?
ᱥᱤᱛᱩᱝ ᱫᱤᱱ ᱚᱱᱟ ᱠᱚᱫᱚ ᱦᱟᱸᱜ ᱠᱷᱟᱡ ᱚᱱᱟ ᱠᱚᱫᱚ ᱥᱤᱛᱩᱝ ᱫᱤᱱ ᱡᱚᱜᱼᱟ ᱚᱱᱟ ᱠᱚ ᱾ ᱤᱭᱟᱹ ᱫᱟᱜ ᱤᱭᱟᱹ ᱠᱚᱫ ᱦᱟᱸᱜ ᱠᱷᱟᱡ ᱾
ᱟᱨ ᱜᱚᱢᱠᱮ ᱢᱟᱛᱠᱚᱢ ᱫᱚ?
ᱢᱟᱛᱠᱚᱢ ᱦᱚᱸ ᱚᱱᱠᱟᱜ ᱜᱮ ᱢᱟᱱᱮ ᱨᱮᱭᱟᱲ ᱫᱤᱱ ᱚᱱᱟ ᱫᱚ ᱦᱟᱸᱜ ᱠᱷᱟᱡ ᱦᱟᱱᱮ ᱡᱮᱢᱚᱱ ᱠᱩᱣᱟᱹᱥᱟ ᱞᱮᱠᱷᱟᱡ ᱪᱚ ᱚᱱᱟ ᱢᱟᱛᱠᱚᱢ ᱠᱚᱫᱚ ᱧᱩᱨᱩᱜᱼᱟ ᱢᱟᱱᱮ ᱚᱱᱟ ᱫᱚ ᱨᱮᱭᱟᱲ ᱫᱤᱱ ᱱᱟᱜ ᱠᱷᱟᱡ ᱡᱚᱜᱼᱟ ᱚᱱᱟ ᱠᱚᱫᱚ ᱾ ᱠᱩᱣᱟᱹᱥᱟ ᱞᱮᱠᱷᱟᱱ ᱚᱱᱟ ᱡᱟᱹᱥᱛᱤ ᱧᱩᱨᱩᱜᱼᱟ ᱾
ᱟᱪᱪᱷᱟ ᱜᱚᱢᱠᱮ ᱢᱟᱛᱠᱚᱢ ᱫᱚ ᱪᱮᱫ ᱪᱮᱫ ᱨᱮ ᱠᱟᱢᱤ ᱞᱟᱜᱟᱜᱼᱟ?
ᱟᱭᱢᱟ ᱞᱮᱠᱟᱱᱟ ᱟᱹᱵᱤᱱ ᱪᱮᱜ-ᱠᱟ ᱵᱤᱱ ᱤᱭᱟᱹᱭᱟ ᱡᱚᱢ ᱦᱚᱸᱠᱚ ᱡᱚᱢ ᱜᱮᱭᱟ ᱟᱹᱵᱤᱱ ᱟᱫᱚ ᱪᱮᱜ ᱠᱟᱱᱟᱜ ᱠᱟᱹᱢᱤ ᱨᱮᱵᱤᱱ ᱞᱟᱜᱟᱣᱟ ᱢᱟᱱᱮ ᱚᱱᱠᱟ ᱜᱮ ᱞᱟᱜᱟᱣ ᱜᱟᱱᱚᱜᱼᱟ ᱟᱫᱚ ᱾ ᱟᱹᱰᱤ ᱦᱚᱲ ᱫᱚ ᱟᱹᱰᱤ ᱨᱚᱠᱚᱢ ᱠᱟᱹᱢᱤ ᱨᱮᱠᱚ ᱞᱟᱜᱟᱣᱟ ᱡᱮᱢᱚᱱ ᱯᱟᱹᱣᱨᱟᱹ ᱚᱱᱟ ᱚᱱᱟ ᱠᱚᱜᱮ ᱠᱷᱟᱡ ᱵᱮᱱᱟᱣ ᱟᱠᱚ ᱚᱱᱟ ᱠᱚᱛᱮ ᱫᱚ ᱦᱟᱸᱜ ᱠᱷᱟᱡ ᱵᱮᱱᱟᱣ ᱟᱠᱚ ᱾
ᱟᱪ ᱟᱪᱪᱷᱟ ᱜᱚᱢᱠᱮ ᱛᱮᱨᱮᱞ ᱫᱚ ᱵᱮᱞᱤ ᱠᱟᱛᱮ ᱡᱚᱢ ᱜᱟᱱᱚᱜᱼᱟ ᱥᱮ ᱵᱟᱝ ᱵᱮᱞᱮ ᱠᱟᱛᱮᱸ?
ᱜᱚᱝᱠᱮ ᱚᱱᱟ ᱫᱚ ᱢᱟᱱᱮ ᱵᱮᱞᱤ ᱠᱟᱛᱮᱜ ᱜᱮ ᱡᱚᱢ ᱫᱚ ᱜᱟᱱᱚᱜᱼᱟ ᱢᱟᱱᱮ ᱵᱮᱨᱮᱞ ᱨᱮᱫᱚ ᱡᱚᱢ ᱫᱚ ᱜᱟᱱᱚᱜ ᱜᱮᱭᱟ ᱟᱫᱚ ᱵᱟᱝ ᱜᱚᱜᱚᱡ ᱫᱚ ᱵᱟᱝ ᱜᱚᱜᱚᱡ-ᱟ ᱟᱨᱠᱤ ᱟᱫᱚ ᱠᱟᱥᱟ ᱜᱮ ᱢᱟᱱᱮ ᱵᱩᱡᱷᱟᱹᱜᱼᱟ ᱾
ᱦᱮᱸ ᱟᱪᱪᱷᱟ ᱜᱚᱝᱠᱮ ᱦᱚᱸᱜᱼᱚᱱ ᱠᱟᱱ ᱡᱟᱜᱟ ᱾ ᱛᱟᱦᱞᱮ ᱜᱚᱢᱠᱮ ᱤᱭᱟᱹ ᱫᱚ ᱪᱮ ᱨᱮ ᱪᱮᱫ ᱠᱚ ᱞᱟᱹᱭᱟ ᱥᱟᱨᱡᱚᱢ ᱡᱚ ᱫᱚ ᱪᱮᱫ ᱠᱟᱢᱤ ᱨᱮ ᱞᱟᱜᱟᱜ ᱜᱮᱭᱟ? ᱵᱤᱥᱤᱨ ᱵᱷᱟᱜᱽ
ᱢᱟᱱᱮ ᱚᱱᱟ ᱫᱚ ᱱᱮᱢᱚᱱ ᱧᱮᱞ ᱵᱤᱱ ᱚᱱᱟ ᱫᱚ ᱨᱟᱱ ᱞᱮᱠᱟᱛᱮ ᱟᱨᱠᱤ ᱠᱟᱹᱢᱤ ᱮᱢᱟᱭ ᱡᱮᱢᱚᱱ ᱟᱹᱵᱤᱱ ᱩᱸ ᱡᱮᱢᱚᱱ ᱡᱟᱦᱟᱸᱱᱟᱜ ᱠᱚᱵᱤᱱ ᱡᱚᱢ ᱠᱮᱫᱟ ᱢᱟᱱᱮ ᱞᱟᱡ ᱠᱚ ᱵᱟᱹᱲᱤᱜ ᱮᱱ ᱛᱟᱵᱤᱱᱟ᱾ ᱛᱟᱦᱞᱮ ᱩᱱ ᱴᱟᱭᱤᱢ ᱨᱮ ᱚᱱᱟ ᱠᱚᱫᱚ ᱡᱚᱢ ᱞᱮᱠᱷᱟᱱ ᱢᱟᱱᱮ ᱤᱭᱟᱹ ᱡᱤᱱᱤᱥ ᱠᱟᱱᱟ ᱛᱚ ᱠᱟᱥᱟᱭᱟᱱ ᱠᱟᱥᱟᱣᱟᱜ ᱞᱮᱠᱟᱱ ᱡᱤᱱᱤᱥ ᱠᱟᱱᱟ ᱚᱱᱟ ᱫᱚ ᱡᱚᱢ ᱞᱮᱠᱷᱟᱱ ᱩᱱ ᱴᱟᱹᱭᱤᱢ ᱨᱮᱫᱚ ᱢᱟᱱᱮ ᱮᱸ ᱞᱟᱡᱽ ᱦᱟᱹᱥᱩ ᱠᱚ ᱚᱱᱟ ᱠᱚ ᱵᱟᱝ ᱦᱩᱭᱩᱜᱼᱟ ᱟᱨᱠᱤ᱾
ᱟᱪᱪᱷᱟ ᱜᱚᱝᱠᱮ ᱛᱟᱦᱚᱞᱮ ᱟᱹᱰᱤ ᱞᱟᱹᱠᱛᱤ ᱨᱮᱛᱚ ᱞᱟᱜᱟᱼᱟ᱾
ᱦᱩᱸ ᱜᱚᱝᱠᱮ ᱚᱱᱟ ᱫᱚ ᱨᱟᱱ ᱞᱮᱠᱟᱱ ᱡᱤᱱᱤᱥ ᱞᱤᱧ ᱢᱤᱛᱟᱜ ᱵᱤᱱᱟ ᱛᱚ ᱚᱱᱮ ᱨᱟᱱ ᱞᱮᱠᱟ ᱜᱮ ᱠᱟᱹᱢᱤ ᱨᱮ ᱮᱢᱟᱭ᱾
ᱟᱪᱪᱷᱟ ᱜᱚᱝᱠᱮ ᱛᱟᱦᱚᱞᱮ ᱥᱟᱨᱡᱚᱢ ᱡᱟᱝ ᱠᱚᱫᱚ ᱡᱟᱝ ᱛᱮᱜᱮ ᱫᱟᱨᱤᱜᱼᱟ ᱥᱮ ᱚᱸᱰᱮ ᱠᱷᱚᱱᱟᱜ ᱜᱮ ᱪᱟᱨᱟ ᱦᱩᱭᱩᱜ ᱜᱮᱭᱟ?
ᱦᱮᱸ ᱚᱱᱟ ᱫᱚ ᱢᱟᱱᱮ ᱡᱟᱝ ᱠᱷᱚᱱᱟᱜ ᱦᱚᱸ ᱫᱟᱹᱨᱤᱜ ᱜᱮᱭᱟ ᱢᱟᱱᱮ ᱟᱨ ᱪᱟᱨᱟ ᱦᱚᱸᱛᱚ ᱧᱟᱢᱚᱜ ᱜᱮᱭᱟ ᱟᱨᱠᱤ ᱟᱫᱚ, ᱛᱚ ᱚᱱᱟ ᱠᱚᱦᱚᱸ ᱢᱟᱱᱮ ᱫᱟᱨᱤᱜ ᱜᱮᱭᱟ ᱟᱨᱠᱤ᱾
ᱟᱪᱪᱷᱟ ᱜᱚᱢᱠᱮ᱾
ᱟᱨ ᱦᱚᱸ ᱛᱟᱦᱚᱞᱮ ᱜᱚᱝᱠᱮ ᱚᱱᱛᱮ ᱫᱚ ᱢᱟᱱᱮ ᱢᱟᱱᱮ ᱞᱟᱹᱭ ᱫᱟᱵᱤᱱ ᱮᱸ ᱥᱟᱨᱡᱚᱢ ᱫᱟᱨᱮ ᱠᱚᱫᱚ ᱛᱟᱦᱚᱞᱮ ᱵᱟᱝ ᱧᱮᱸ ᱧᱮᱞ ᱧᱟᱢᱚᱜ ᱜᱮᱭᱟ ᱥᱮ ᱪᱮᱜ ᱚᱱᱛᱮ ᱫᱚ?
ᱵᱟᱝ ᱜᱚᱝᱠᱮ ᱥᱟᱨᱡᱚᱢ ᱫᱟᱨᱮ ᱫᱚ ᱮᱠᱟᱞᱛᱮ ᱵᱟᱹᱱᱩᱜ ᱞᱮᱠᱟᱜᱮ ᱟᱨ ᱛᱤᱨ ᱛᱮ ᱢᱚᱱᱮ ᱦᱩᱭᱩᱜ ᱠᱟᱱᱟ ᱥᱟᱨᱡᱚᱢ ᱫᱟᱨᱮ ᱪᱮᱜ ᱨᱚᱦᱚᱭ ᱦᱩᱭᱩᱜᱼᱟ᱾ ᱪᱷᱟ ᱜᱚᱢᱠᱮ ᱨᱚᱦᱚᱭ ᱥᱩᱢᱟᱹᱭ ᱪᱮᱜ ᱪᱮᱜ ᱠᱚ ᱞᱟᱜᱟᱜᱼᱟ?
ᱟᱹᱵᱤᱱ ᱪᱤᱠᱟᱹ ᱛᱮᱵᱮᱱ ᱨᱚᱦᱚᱭᱟ ᱡᱩᱫᱤ ᱥᱟᱨ ᱠᱚᱵᱤᱱ ᱮᱢᱟᱜ ᱠᱷᱟᱱ ᱫᱚ ᱵᱷᱟᱜᱤᱭᱟ ᱚᱱᱮ ᱢᱟᱱᱮ ᱥᱟᱨᱡᱚᱢ ᱫᱟᱨᱮ ᱫᱚ ᱤᱭᱟᱹ ᱰᱮᱨᱤᱧᱚᱜ ᱠᱟᱛᱮᱜ ᱜᱮ ᱛᱚ ᱫᱟᱨᱮᱜᱼᱟ ᱟᱨᱠᱤ ᱢᱟᱱᱮ ᱥᱟᱨᱢᱟᱨ ᱠᱚ ᱮᱢ ᱠᱟᱛᱮᱜ ᱵᱤᱱ ᱨᱚᱦᱚᱭ ᱞᱮᱠᱷᱟᱱ ᱦᱚᱸ ᱵᱷᱟᱜᱤ ᱜᱤ ᱵᱷᱟᱜᱤ ᱜᱤ ᱠᱚᱜ ᱜᱮᱭᱟ ᱟᱨᱠᱤ ᱢᱟᱱᱮ ᱫᱟᱨᱮ ᱧᱚᱜ
ᱠᱟᱹᱡ ᱩᱥᱟᱹᱨᱟ ᱧᱚᱜ ᱫᱟᱨᱮ ᱧᱚᱜᱚᱜᱼᱟ ᱥᱮ ᱪᱮᱫ ᱜᱚᱢᱠᱮ,
ᱦᱩᱻᱸ ᱩᱥᱟᱹᱨᱟ ᱫᱚ ᱚᱱᱟ ᱠᱚᱫᱚ ᱵᱟᱝ ᱫᱟᱨᱮᱭᱟᱜᱼᱟ ᱜᱚᱝᱠᱮ ᱠᱷᱟᱭ ᱚᱱᱟ ᱫᱚ ᱟᱸ ᱴᱟᱭᱤᱢ ᱫᱚ ᱞᱟᱜᱟᱜ ᱜᱮᱭᱟ ᱢᱟᱱᱮ ᱵᱟᱨ ᱵᱚᱪᱷᱚᱨ ᱯᱮ ᱵᱚᱪᱷᱚᱨ ᱚᱝᱠᱟ ᱟᱠᱷᱟᱡ᱾
ᱟᱪᱪᱷᱟ ᱜᱚᱝᱠᱮ,
ᱛᱟᱦᱞᱮ ᱜᱚᱝᱠᱮ ᱛᱟᱦᱞᱮ ᱚᱱᱛᱮ ᱫᱚ ᱥᱟᱦᱟᱱ ᱥᱟᱠᱟᱢ ᱠᱚ ᱧᱟᱢᱚᱜ ᱜᱮᱭᱟ ᱥᱮ ᱵᱟᱝ ᱢᱟᱱᱮ ᱵᱤᱞᱟᱹᱛ ᱫᱤᱥᱚᱢ ᱦᱚᱲ ᱠᱟᱱᱟ ᱯᱮ ᱛᱚ ᱟᱯᱮᱫᱚ?
ᱵᱟᱝ ᱜᱚᱢᱠᱮ ᱥᱟᱦᱟᱱ ᱥᱟᱠᱟᱢ ᱠᱟᱹᱡ ᱱᱚᱛᱮ ᱫᱚ ᱵᱟᱹᱱᱩᱜ ᱞᱮᱠᱟ ᱧᱚᱜ ᱜᱮ᱾ ᱟᱹᱰᱤ ᱠᱚᱥᱴᱚ ᱛᱮ ᱟᱫᱚ ᱟᱞᱮ ᱫᱚᱞᱮ ᱠᱤᱨᱤᱧ ᱜᱤᱭᱟ ᱛᱚᱸ,
ᱢᱟᱱᱮ ᱯᱟᱛᱲᱟ ᱠᱚᱫᱚ ᱯᱟᱛᱲᱟ ᱠᱚᱫᱚ ᱯᱮ ᱠᱤᱨᱤᱧ ᱜᱤᱭᱟ ᱛᱟᱦᱚᱞᱮ?
ᱦᱮᱸ ᱜᱚᱝᱠᱮ ᱯᱟᱛᱲᱟ ᱠᱚᱫᱚᱞᱮ ᱠᱤᱨᱤᱧ ᱜᱤᱭᱟ᱾
ᱢᱟᱱᱮ ᱢᱟᱱᱮ ᱚᱱᱛᱮ ᱥᱩᱨ ᱥᱩᱯᱩᱨ ᱚᱱᱠᱟᱱ ᱢᱟᱱᱮ ᱚᱱᱠᱟ ᱫᱟᱨᱮ ᱠᱚ ᱵᱟᱹᱱᱩᱜᱼᱟ ᱢᱟᱱᱮ ᱥᱟᱨᱡᱚᱢ ᱢᱟᱛ ᱩᱢ ᱡᱟᱦᱟᱸᱱ ᱫᱟᱨᱮ ᱠᱚᱜᱮ?
ᱵᱟᱝ ᱜᱚᱝᱠᱮ ᱱᱚᱣᱟ ᱥᱩᱨ ᱥᱩᱯᱩᱨ ᱨᱮᱫᱚ ᱵᱟᱹᱱᱩᱜᱼᱟ᱾
ᱛᱟᱦᱚᱞᱮ ᱜᱚᱝᱠᱮ ᱢᱟᱱᱮ ᱯᱟᱛᱲᱟ ᱯᱤᱴᱷᱟᱹ ᱥᱚᱢᱚᱭ ᱫᱚ ᱟᱹᱰᱤ ᱜᱮᱯᱮ ᱡᱟᱞᱟᱜ ᱜᱮᱭᱟ ᱢᱟᱱᱮ ᱢᱟᱱᱮ ᱛᱚ ᱛᱟᱦᱞᱮ ᱠᱤᱨᱤᱧ ᱟᱹᱜᱩ ᱦᱩᱭᱩᱜ ᱛᱟᱯᱮᱭᱟ
ᱦᱮᱸ ᱜᱚᱝᱠᱮ ᱠᱤᱨᱤᱧ ᱟᱹᱜᱩᱭ ᱦᱩᱭᱩᱜᱼᱟ ᱱᱚᱛᱮ ᱫᱚᱢᱮ ᱫᱟᱢ ᱜᱚᱢᱠᱮ᱾
ᱚᱸᱻ ᱟᱹᱞᱤᱧ ᱫᱚ ᱱᱚᱛᱮ ᱫᱚ ᱠᱷᱟᱡ ᱟᱹᱞᱤᱧ ᱫᱚ ᱢᱟᱱᱮ ᱚᱲᱟᱜ ᱥᱩᱨ ᱠᱚᱨᱮ ᱜᱮ ᱠᱷᱟᱡ ᱫᱟᱨᱮ ᱠᱚᱫᱚ ᱢᱮᱱᱟᱜᱼᱟ ᱛᱟᱦᱞᱮ ᱮᱸ ᱵᱷᱟᱜᱮ ᱜᱮ ᱧᱟᱢᱚᱜ ᱜᱮᱭᱟ᱾ ᱩᱷ ᱱᱚᱱᱛᱮ ᱜᱮ ᱤᱭᱟᱹ ᱵᱟᱲᱟ ᱦᱩᱭᱩᱜ ᱜᱮᱭᱟ, ᱢᱟᱱᱮ ᱨᱚᱜ ᱵᱟᱲᱟ ᱱᱤᱡᱮ ᱦᱚᱸ ᱥᱤᱞᱟᱹᱭ ᱵᱟᱲᱟ ᱦᱩᱭ ᱠᱟᱱ ᱜᱮᱭᱟ ᱚᱱᱟ ᱢᱟᱛ ᱤᱭᱟᱹ ᱠᱚᱫᱚ ᱦᱟᱸᱜ ᱟᱠᱷᱟᱡ᱾
ᱯᱟᱛᱲᱟ ᱠᱚ
ᱦᱩᱸ ᱛᱟᱦᱚᱞᱮ ᱜᱚᱝᱠᱮ ᱟᱵᱤᱱ ᱫᱚ ᱯᱟᱛᱲᱟ ᱥᱤᱞᱟᱹᱭ ᱠᱚᱫᱚ ᱵᱤᱱ ᱜᱟᱱ ᱜᱮᱭᱟ ᱥᱮ ᱵᱟᱝᱟ?
ᱵᱟᱝ ᱜᱚᱢᱠᱮ ᱟᱹᱞᱤᱧ ᱫᱚ ᱩᱱᱟᱹᱜ ᱯᱟᱛᱲᱟ ᱥᱤᱞᱟᱹᱭ ᱠᱚᱫᱚ ᱵᱟᱞᱤᱧ ᱜᱟᱱ ᱜᱮᱭᱟ᱾
ᱢᱟᱱᱮ ᱵᱟᱹᱱᱩᱜ-ᱟ ᱛᱚ ᱟᱫᱚ ᱥᱟᱠᱟᱢ ᱠᱚ ᱟᱫᱚ ᱚᱠᱟᱨᱮ ᱟᱫᱚ ᱪᱮᱫ ᱠᱚᱢ ᱥᱤᱞᱟᱹᱭ ᱵᱟᱲᱟᱭᱟ ᱵᱟᱝ?
ᱦᱩᱸ ᱜᱚᱢᱠᱮ ᱵᱩᱡᱮᱜ ᱜᱮᱭᱟ ᱵᱤᱱ᱾
ᱦᱩᱸ᱾
ᱛᱟᱦᱞᱮ ᱜᱚᱢᱠᱮ ᱯᱟᱛᱲᱟ ᱥᱤᱞᱟᱹᱭ ᱠᱟᱹᱡ ᱥᱮᱬᱟ ᱟᱹᱞᱤᱧ ᱫᱟᱲᱮᱭᱟᱜᱼᱟ ᱵᱤᱱ?
ᱦᱮᱸ ᱥᱮᱸᱬᱟ ᱫᱚ ᱚᱱᱟ ᱫᱚ ᱪᱮᱫᱠᱟ ᱵᱤᱱ ᱵᱤᱱ ᱨᱚᱜᱟ ᱚᱱᱠᱟ ᱢᱚᱛᱚᱱ ᱟᱹᱰᱤ ᱨᱚᱠᱚᱢ ᱯᱟᱛᱲᱟ ᱨᱚᱜ ᱜᱟᱱᱚᱜ-ᱟ ᱛᱚ᱾
ᱟᱪᱪᱷᱟ ᱜᱚᱢᱠᱮ ᱚᱱᱟ ᱫᱚ ᱠᱟᱱᱛᱷᱟ ᱨᱚᱜᱽ ᱥᱩᱛᱟᱹᱢ ᱛᱮᱵᱮᱱ ᱨᱚᱜᱽ ᱜᱮᱭᱟ ᱥᱮ ᱪᱮᱫ ᱥᱩᱛᱟᱹᱢ ᱛᱮ?
ᱜᱚᱝᱠᱮ ᱚᱱᱟ ᱫᱚ ᱟᱹᱵᱤᱱ ᱫᱚ ᱡᱩᱫᱤ ᱨᱚᱜᱽ ᱵᱤᱱ ᱢᱚᱱᱮᱭᱟ ᱛᱟᱦᱞᱮ ᱫᱚ ᱢᱟᱱᱮ ᱥᱩᱛᱟᱹᱢ ᱛᱮᱦᱚᱸ ᱨᱚᱜᱽ ᱜᱟᱱᱚᱜ ᱜᱮᱭᱟ ᱚᱱᱠᱟᱱᱟᱜᱼᱼ ᱥᱩᱛᱟᱹᱢ ᱛᱮᱦᱚᱸ ᱟᱨ ᱵᱟᱝᱠᱷᱟᱱ ᱫᱚ ᱟᱫᱚ ᱚᱱᱮ ᱡᱮᱢᱚᱱ ᱟᱵᱚᱣᱟᱜ ᱱᱤᱢ ᱪᱟᱨᱮᱡ ᱚᱱᱟ ᱠᱚ ᱛᱮᱦᱚᱸ ᱯᱟᱹᱴᱤ ᱵᱟᱲᱟ ᱫᱚ ᱜᱟᱱᱚᱜ ᱜᱮᱭᱟ ᱟᱨᱠᱤ᱾
ᱟᱪᱪᱷᱟ ᱜᱚᱝᱠᱮ ᱯᱟᱹᱭᱞᱟᱹᱫᱚ ᱯᱟᱹᱴᱤ ᱵᱟᱲᱟ ᱠᱟᱛᱮᱫ ᱨᱚᱜ ᱜᱟᱱᱚᱜᱼᱟ ᱥᱮ ᱯᱟᱹᱭᱞᱟᱹ ᱨᱚᱜ ᱠᱟᱛᱮᱫ ᱯᱟᱹᱴᱤ ᱦᱩᱭᱩᱜᱼᱟ?
ᱚᱱᱟᱻ ᱨᱚᱜ ᱢᱟᱱᱮ ᱯᱟᱴᱤ ᱫᱚ ᱢᱟᱱᱮ ᱤᱭᱟᱹ ᱜᱟᱱᱚᱜ ᱜᱮᱭᱟ ᱢᱟᱱᱮ ᱪᱤᱠᱟᱹ ᱟᱵᱤᱱ ᱟᱫᱚ ᱵᱤᱱ ᱤᱭᱟᱹᱭᱟ ᱟᱨᱠᱤ᱾ ᱨᱚᱜ ᱫᱚ ᱢᱟᱱᱮ ᱤᱭᱟᱹ ᱛᱮᱜᱮ ᱛᱚᱵᱤᱱ ᱯᱟᱹᱴᱤ ᱞᱮᱠᱷᱟᱱ ᱜᱮ ᱜᱟᱱᱚᱜᱼᱟ ᱟᱫᱚ ᱨᱚᱜ ᱫᱚ ᱪᱮᱫ ᱨᱮᱱᱟᱜ ᱞᱟᱹᱠᱛᱤ ᱠᱟᱱᱟ?
ᱟᱪᱪᱷᱟ ᱜᱚᱢᱠᱮ ᱛᱟᱦᱞᱮ ᱟᱹᱰᱤ ᱥᱩᱵᱤᱫᱟ ᱛᱚ᱾
ᱦᱩᱸ ᱜᱚᱝᱠᱮ ᱟᱹᱵᱤᱱ ᱥᱩᱵᱤᱫᱟ ᱜᱮᱭᱟ ᱟᱨᱠᱤ ᱚᱱᱟ ᱫᱚ᱾
ᱟᱪᱪᱷᱟ ᱜᱚᱢᱠᱮ᱾
ᱚ ᱛᱟᱞᱦᱮ ᱢᱟᱱᱮ ᱚᱱᱛᱮ ᱫᱚ ᱢᱟᱱᱮ ᱪᱮᱫ ᱫᱟ ᱚᱱᱟ ᱠᱚ ᱫᱟᱨᱮ ᱜᱮ ᱵᱟᱹᱲᱛᱤ ᱧᱮᱞ ᱧᱟᱢᱚᱜ ᱜᱮᱭᱟ ᱢᱟᱱᱮ ᱥᱟᱨᱡᱚᱢ ᱢᱟᱛ ᱠᱚᱢ ᱫᱚ ᱵᱟᱹᱱᱩᱜᱼᱟ ᱚᱱᱛᱮ ᱫᱚ ᱦᱮᱸ ᱥᱮ ᱵᱟᱝ?
ᱵᱟᱝ ᱜᱚᱝᱠᱮ ᱱᱚᱱᱛᱮ ᱫᱚ ᱥᱟᱨᱡᱚᱢ ᱢᱟᱛᱠᱚᱢ ᱫᱚ ᱵᱟᱹᱱᱩᱜ ᱞᱮᱠᱟ ᱜᱮ᱾
ᱛᱟᱦᱞᱮ ᱚᱲᱟᱜ ᱠᱚᱨᱮ ᱜᱚᱝᱠᱮ ᱫᱟᱨᱮ ᱨᱚᱦᱚᱭ ᱠᱚᱫᱚ ᱵᱤᱱ ᱠᱩᱥᱤᱭᱟᱜ ᱜᱮᱭᱟ ᱥᱮ ᱵᱟᱝ?
ᱦᱮᱸ ᱜᱚᱢᱠᱮ ᱚᱲᱟᱜ ᱫᱷᱟᱨᱮ ᱠᱚᱨᱮᱜ ᱫᱚᱞᱤᱧ ᱠᱩᱥᱤᱭᱟᱜ ᱜᱮᱭᱟ ᱠᱟᱨᱚᱱ ᱥᱟᱦᱟᱱ ᱠᱚᱨᱮ ᱦᱚᱸ ᱱᱚᱛᱮ ᱫᱚ ᱠᱟᱹᱡ ᱚᱵᱷᱟᱵᱽ ᱧᱚᱜ ᱜᱮᱭᱟ ᱛᱚ᱾
ᱚ ᱢᱟᱱᱮ ᱪᱮᱫ ᱫᱟᱨᱮ ᱠᱚᱵᱤᱱ ᱨᱚᱦᱚᱭ ᱟᱠᱟᱫᱟ ᱛᱟᱦᱞᱮ ᱜᱚᱢᱠᱮ?
ᱟᱹᱞᱤᱧ ᱫᱚ ᱦᱤᱛᱚᱜ ᱫᱚᱞᱤᱧ ᱨᱚᱦᱚᱭ ᱠᱮᱫᱟ ᱟᱠᱟᱥᱯᱟᱱᱤ ᱠᱚ ᱯᱚᱴᱟᱥ ᱠᱚ ᱠᱟᱨᱚᱱ ᱚᱱᱟ ᱫᱚ ᱥᱟᱦᱟᱱ ᱟᱹᱰᱤ ᱵᱮᱥᱤ ᱧᱚᱜ ᱦᱩᱭᱩᱜ-ᱟ ᱛᱚ᱾
ᱚᱻ ᱛᱟᱦᱞᱮ ᱢᱟᱱᱮ ᱟᱹᱞᱤᱧ ᱫᱚ ᱢᱟᱱᱮ ᱚᱲᱟᱜ ᱥᱩᱨ ᱠᱚᱨᱮᱫ ᱫᱚ ᱢᱟᱱᱮ ᱤᱭᱟᱹ ᱫᱟᱹᱨᱮ ᱠᱚᱜᱮᱞᱤᱧ ᱨᱚᱦᱚᱭ ᱟᱠᱟᱫᱟ᱾ ᱠᱷᱟᱡ ᱡᱚᱢᱟᱜ ᱡᱮᱢᱚᱱ ᱠᱟᱱᱴᱷᱟᱲ᱾ ᱩᱞ ᱚᱱᱟ ᱠᱚᱜᱮᱞᱤᱧ ᱨᱚᱦᱚᱭ ᱵᱟᱲᱟ ᱟᱠᱟᱫᱟ ᱟᱨᱠᱤ ᱚᱲᱟᱜ ᱥᱟᱢᱚᱱᱮ ᱠᱚᱨᱮᱜ ᱟᱨᱠᱤ ᱵᱟᱲᱜᱮ ᱠᱚᱨᱮᱜ᱾
ᱟᱪᱪᱷᱟ ᱜᱚᱢᱠᱮ᱾ ᱛᱟᱦᱞᱮ ᱜᱚᱢᱠᱮ ᱪᱮᱫ ᱠᱚᱵᱤᱱ ᱪᱤᱠᱟᱹ ᱵᱟᱲᱟᱭ ᱫᱟ? ᱱᱤᱛᱚᱜ ᱫᱚ,
ᱱᱤᱛᱚᱜ ᱫᱚ ᱦᱚᱜ-ᱚᱭ ᱞᱤᱧ ᱵᱟᱭᱨᱮ ᱥᱮᱫ ᱞᱤᱧ ᱩᱰᱩᱠ ᱟᱠᱟᱱᱟ ᱠᱟᱹᱡ ᱫᱟᱸᱲᱟ ᱵᱟᱲᱟ-ᱟᱜ ᱠᱟᱱᱟᱞᱤᱧ᱾ ᱫᱟᱨᱮ ᱠᱚᱜᱮᱞᱤᱧ ᱧᱮᱞ ᱵᱟᱲᱟᱭᱮᱫᱟ᱾
ᱢᱟᱱᱮ ᱪᱮᱫᱠᱟ ᱡᱚᱜ ᱠᱟᱱᱟ ᱥᱮ ᱵᱟᱝ᱾
ᱟᱪᱪᱷᱟ ᱜᱚᱢᱠᱮ ᱱᱤᱛᱚᱜ ᱫᱚ ᱪᱮᱫ ᱡᱚᱜ ᱜᱮᱭᱟ?
ᱱᱤᱛᱚᱜ ᱫᱚ ᱢᱟᱱᱮ ᱱᱤᱛᱚᱜ ᱫᱚ ᱚᱱᱠᱟᱱ ᱡᱚ ᱡᱤᱱᱤᱥ ᱫᱚ ᱵᱟᱹᱱᱩᱜᱼᱟ ᱦᱟᱜ ᱠᱷᱟᱡ᱾
ᱟᱪᱪᱷᱟ ᱜᱚᱢᱠᱮ ᱛᱟᱦᱞᱮ ᱛᱟᱞᱮ ᱠᱚᱫᱚ ᱟᱯᱮ ᱥᱮᱫ ᱫᱚ ᱡᱚᱜ ᱜᱮᱭᱟ ᱥᱮ ᱵᱟᱝ?
ᱛᱟᱞᱮ ᱢᱟᱱᱮ ᱟᱹᱰᱤ ᱜᱚᱢᱠᱮ ᱚᱵᱷᱟᱵᱽ ᱜᱮᱭᱟ ᱱᱚᱛᱮ ᱫᱚ ᱠᱷᱟᱡ ᱛᱟᱞᱮ ᱨᱮᱱᱟᱜ ᱫᱚ ᱢᱟᱱᱮ ᱢᱟᱱᱮ ᱢᱮᱫ ᱤᱭᱟᱹ ᱯᱮᱭᱟ ᱯᱩᱱᱭᱟ ᱜᱟᱱ ᱫᱟᱨᱮ ᱢᱮᱱᱟᱜᱼᱟ ᱥᱩᱨ ᱨᱮ ᱢᱟᱱᱮ ᱟᱨ ᱟᱹᱰᱤ ᱢᱟᱨᱟᱝ ᱤᱭᱟᱹ ᱠᱟᱱ ᱛᱟᱞᱮᱭᱟ ᱢᱟᱱᱮ ᱦᱚᱲ ᱜᱮ ᱮᱢᱚᱱ ᱠᱚ ᱦᱟᱞᱟᱝᱼᱟ ᱚᱱᱟ ᱱᱤᱭᱟᱹ ᱵᱟᱝ ᱧᱟᱢ ᱞᱟᱹᱜᱤᱫ᱾ ᱟᱨᱠᱤ ᱛᱟᱞ ᱤᱭᱟᱹ ᱠᱚᱫᱚ
ᱠᱷᱟᱹᱞᱤ ᱠᱚᱫᱚ ᱵᱟᱝ᱾
ᱦᱩᱸ, ᱟᱯᱮ ᱥᱮᱫ ᱫᱚ ᱫᱚᱢᱮ ᱛᱚ ᱛᱟᱞᱮ᱾
ᱦᱮᱸ, ᱜᱚᱝᱠᱮ ᱟᱞᱮ ᱥᱮᱫ ᱫᱚᱢᱮ ᱛᱟᱞᱮ ᱛᱟᱞᱮ ᱨᱮᱱᱟᱜ ᱚᱵᱷᱟᱵᱽ ᱵᱟᱹᱱᱩᱜᱼᱟ ᱜᱚᱢᱠᱮ᱾ ᱜᱚᱴᱟ ᱥᱮᱫ ᱜᱮ ᱛᱟᱞᱮ ᱫᱟᱨᱮ, ᱛᱚᱼᱼ
ᱛᱟᱦᱚᱞᱮ ᱜᱚᱝᱠᱮ, ᱛᱟᱞᱮ ᱯᱤᱴᱷᱟᱹᱭ ᱜᱮᱭᱟᱯᱮ ᱥᱮ ᱯᱮ ᱰᱩᱸᱵᱩᱜ ᱜᱮᱭᱟ᱾ ᱥᱮ ᱯᱮ ᱪᱤᱠᱟᱹᱭ ᱜᱮᱭᱟ ᱚᱱᱟ ᱠᱚ ᱛᱟᱞᱮ ᱫᱚ᱾
ᱦᱩᱸ ᱜᱚᱝᱠᱮ, ᱛᱟᱦᱚᱞᱮ ᱰᱳᱜᱚᱜ ᱦᱚᱞᱮ ᱰᱳᱜᱚᱜ ᱜᱮᱭᱟ ᱾ ᱟᱨ ᱮᱢ ᱛᱮᱞᱮ ᱦᱟᱹᱵᱩᱲ ᱜᱮᱭᱟ᱾
ᱚ ᱛᱟᱦᱚᱞᱮ ᱜᱚᱝᱠᱮ, ᱯᱤᱴᱷᱟᱹ ᱰᱩᱵᱩᱜ ᱠᱚᱫᱚᱵᱤᱱ ᱜᱟᱱ ᱜᱮᱭᱟ ᱥᱮ ᱵᱟᱝ?
ᱦᱩᱸᱜᱚᱝᱠᱮ ᱜᱟᱱ ᱜᱮᱭᱟᱞᱤᱧ᱾
ᱚ ᱛᱟᱦᱚᱞᱮ ᱪᱤᱫ ᱠᱟᱛᱮ ᱵᱤᱱ ᱤᱭᱟᱹᱭ ᱵᱤᱱ ᱜᱮᱭᱟ ᱰᱩᱵᱳᱩᱜ ᱜᱮᱭᱟ ᱵᱤᱱ᱾
ᱜᱚᱝᱠᱮ ᱰᱳᱢᱵᱳᱩᱜ ᱫᱚ ᱦᱳᱭᱳᱜ ᱠᱟᱱᱟ᱾ ᱟᱹᱵᱤᱱ ᱢᱤᱫ ᱥᱟᱝ ᱛᱮᱵᱤᱱ ᱫᱟᱲᱮᱜᱼᱟ᱾ ᱢᱟᱱᱮ ᱟᱹᱵᱤᱱᱟᱜ ᱜᱮ ᱠᱟᱹᱢᱤ ᱥᱚᱦᱚᱡᱚᱜᱼᱟ᱾ ᱯᱟᱹᱭᱞᱟᱹ ᱫᱟᱠᱟ ᱴᱩᱠᱩᱡ ᱵᱤᱱ ᱪᱚᱸᱫᱟ ᱠᱮᱫᱟ᱾ ᱛᱚ ᱥᱮ ᱚᱲᱟᱜ ᱨᱮ ᱡᱚᱠᱷᱚᱱ ᱥᱮᱛᱟᱜ ᱵᱮᱲᱟ ᱫᱟᱠᱟ ᱠᱚ ᱤᱥᱤᱱ ᱛᱟᱵᱤᱱᱟ᱾ ᱛᱟᱦᱚᱞᱮ ᱫᱟᱠᱟᱼᱼ ᱴᱩᱠᱩᱡ ᱪᱮᱛᱟᱱ ᱨᱮ ᱵᱷᱩᱜᱟᱹᱜ ᱵᱟᱹᱴᱤ ᱵᱤᱱ ᱫᱚᱦᱚ ᱠᱮᱫᱟ᱾ ᱵᱷᱩᱜᱟᱹᱜ ᱵᱟᱹᱴᱤ ᱫᱚᱦᱚ ᱠᱟᱛᱮᱫᱼᱼ ᱰᱳᱵᱳᱩᱜ ᱠᱮᱫᱟᱵᱤᱱ ᱪᱮᱫᱠᱟ ᱢᱟᱱᱮ ᱟᱴᱟ ᱠᱚᱠᱚ ᱥᱤᱯᱤᱭᱟ, ᱵᱟᱲᱟᱭ ᱜᱮᱭᱟᱵᱤᱱ ᱛᱚ᱾ ᱛᱟᱦᱮ
ᱵᱟᱹᱞᱤᱧ ᱵᱟᱲᱟᱭᱟ ᱜᱚᱝᱠᱮ, ᱞᱟᱹᱭ ᱞᱮᱠᱷᱟᱱ ᱵᱤᱱ ᱵᱷᱟᱹᱜᱮ ᱠᱚᱜᱼᱟ᱾ ᱢᱟᱱᱮ ᱪᱮᱫ ᱞᱮᱠᱟ ᱯᱚᱛᱷᱚᱢ ᱪᱮᱫ ᱵᱤᱱ ᱮᱢᱟᱜᱼᱟ᱾ ᱛᱟᱯᱚᱨᱮᱼᱼ ᱪᱮᱫ, ᱢᱟᱱᱮ ᱪᱮᱫ ᱠᱟ ᱵᱤᱱ ᱥᱤᱯᱤᱭᱟᱵᱤᱱ ᱥᱮ ᱪᱮᱫᱠᱟ?
ᱜᱚᱝᱠᱮ ᱯᱟᱹᱭᱞᱟᱹ ᱦᱚᱞᱚᱝ ᱵᱤᱱ ᱮᱢ ᱠᱮᱫᱟ᱾
ᱦᱩᱸ᱾
ᱯᱚᱨᱮᱼᱼ ᱩᱸ ᱛᱟᱨᱯᱚᱨᱮ ᱛᱟᱞᱮ ᱵᱤᱱ ᱜᱷᱟᱥᱟᱣ ᱠᱮᱫᱟ ᱾ ᱵᱷᱩᱜᱟᱹᱜ ᱵᱟᱹᱴᱤ ᱛᱟᱱᱟᱜ ᱨᱮ᱾ ᱡᱟᱦᱟᱸ ᱜᱟᱥᱟᱣ ᱛᱮᱫ ᱛᱳᱫᱩᱜ ᱟᱥᱮ, ᱚᱱᱮ ᱚᱱᱟ ᱛᱮᱫ ᱫᱚᱼᱼ ᱛᱟᱦᱚᱞᱮ ᱚᱱᱟ ᱦᱚᱞᱚᱝ ᱥᱟᱛᱮᱜ ᱟᱹᱰᱤ ᱪᱮᱦᱨᱟ ᱵᱤᱱ ᱥᱤᱯᱤ ᱢᱮᱥᱟ ᱠᱮᱫᱼᱼ ᱠᱮᱫᱟ ᱾ ᱟᱹᱵᱤᱱ ᱫᱚ ᱫᱟᱜ ᱫᱚ ᱟᱞᱚᱵᱤᱱ ᱫᱟᱜᱟᱜᱼᱟ ᱾ ᱛᱟᱦᱚᱞᱮ ᱚᱱᱟ ᱥᱤᱯᱤ ᱢᱮᱥᱛᱮ ᱛᱮᱜᱮ ᱠᱟᱹᱡ ᱡᱟᱦᱟᱸ ᱛᱤᱱᱟᱹᱜ ᱟᱨᱠᱤ ᱤᱭᱟᱹᱜᱼᱟ, ᱢᱤᱠᱥᱤᱝᱚᱜᱼᱟ᱾ ᱚᱱᱟ ᱛᱮᱜᱮ ᱟᱹᱰᱤ ᱪᱮᱦᱨᱟ ᱵᱤᱱ ᱠᱮᱴᱮᱡ ᱠᱮᱴᱮᱡ ᱧᱚᱜ ᱵᱤᱱ ᱥᱤᱯᱤ ᱠᱮᱫᱟ᱾ ᱛᱟᱯᱚᱨᱮ ᱜᱳᱞ ᱜᱳᱞ ᱵᱤᱱ ᱜᱩᱞᱤ ᱠᱮᱫ ᱛᱮᱼᱼ ᱵᱷᱩᱜᱟᱹᱜ ᱵᱟᱹᱴᱤ ᱪᱮᱛᱟᱱ ᱨᱮᱵᱤᱱ ᱫᱚᱦᱚ ᱠᱮᱫᱟ᱾ ᱛᱟᱯᱚᱨᱮ ᱚᱱᱟ ᱪᱮᱛᱟᱱ ᱨᱮᱵᱤᱱ ᱛᱮᱱ ᱜᱚᱫ ᱠᱮᱫᱟ᱾ ᱡᱚᱠᱷᱚᱱ ᱫᱟᱠᱟ ᱦᱚᱸ ᱤᱥᱤᱱᱚᱜᱼᱟ ᱟᱨ ᱚᱱᱟ ᱟᱹᱵᱤᱱᱟᱜ ᱰᱳᱸᱵᱳᱜ ᱦᱚᱸ ᱤᱥᱤᱱᱚᱜᱼᱟ ᱢᱤᱫ ᱥᱟᱶᱛᱮ᱾
ᱚ ᱜᱚᱝᱠᱮ, ᱛᱟᱦᱚᱞᱮ ᱵᱤᱱ ᱜᱟᱱ ᱜᱮᱭᱟ᱾ ᱢᱟᱱᱮ ᱵᱷᱟᱜᱮ ᱜᱮ, ᱛᱟᱦᱚᱞᱮ ᱵᱤᱱ ᱰᱳᱵᱳᱜ ᱠᱟᱛᱮᱫ ᱵᱤᱱ ᱡᱚᱢ ᱵᱟᱲᱟ ᱟᱠᱟᱫ ᱜᱮᱭᱟ᱾
ᱦᱮᱸ ᱜᱚᱝᱠᱮ ᱡᱚᱢ ᱵᱟᱲᱟ ᱟᱠᱟᱜ ᱜᱮᱭᱟ ᱞᱤᱧ ᱰᱳᱵᱳᱜ ᱠᱟᱛᱮ᱾
ᱟᱞᱤᱧ, ᱟᱞᱤᱧ ᱦᱚᱸ ᱩᱱᱟᱹᱜ ᱫᱚ ᱢᱟᱱᱮ ᱵᱟᱲᱟᱭ ᱵᱟᱹᱱᱩᱜᱼᱟ ᱟᱨᱠᱤ ᱾ ᱡᱟᱦᱟᱸ ᱞᱮᱠᱟ ᱟᱨᱠᱤ ᱵᱮᱱᱟᱣ ᱠᱟᱛᱮᱫ ᱡᱚᱢ ᱫᱚ ᱦᱳᱭᱼᱼ ᱠᱟᱱᱟ ᱢᱟᱱᱮᱻ ᱩᱱᱟᱹᱜ ᱵᱟᱢ ᱜᱟᱱ ᱨᱮᱦᱚᱸ ᱜᱳᱞ ᱧᱚᱜ ᱫᱚ᱾ ᱢᱟᱱᱮ ᱡᱟᱦᱟᱸᱞᱮᱠᱟ ᱟᱨᱠᱤ ᱤᱥᱤᱱ ᱵᱟᱲᱟ ᱠᱟᱛᱮᱜ ᱡᱚᱢ ᱵᱟᱲᱟ ᱦᱳᱭ ᱠᱟᱱᱟ᱾
ᱦᱩᱸ, ᱪᱮᱯᱴᱟ ᱪᱮᱯᱴᱟ ᱵᱟᱝ᱾
ᱦᱩᱸ᱾
ᱦᱩᱸ, ᱛᱟᱦᱚᱞᱮ ᱜᱚᱝᱠᱮ ᱟᱹᱵᱤᱱ ᱫᱚ ᱪᱮᱫᱠᱟ ᱵᱤᱱ ᱰᱚᱵᱳᱩᱜ ᱜᱮᱭᱟ?
ᱟᱹᱞᱤᱧ ᱦᱚᱸ ᱚᱱᱠᱟᱜ ᱜᱮ ᱟᱨᱠᱤ ᱟᱹᱞᱤᱧ ᱦᱚᱸ ᱚᱱᱠᱟᱼᱼ ᱟᱞᱮ ᱥᱮᱫ ᱫᱚ ᱱᱚᱛᱮ ᱫᱚ ᱩᱱᱟᱹᱜ ᱵᱟᱝ ᱧᱟᱢᱚᱜᱼᱟ ᱛᱚ ᱾ ᱚᱱᱟ ᱠᱚ ᱡᱤᱱᱤᱥ ᱫᱚ ᱢᱟᱱᱮ ᱛᱟᱞᱮ ᱢᱟᱞᱮ ᱠᱚᱫᱚᱼᱼ ᱛᱚ ᱢᱟᱱᱮ ᱮᱢᱱᱤᱭᱟᱜ ᱜᱮ ᱰᱳᱵᱳᱜ ᱵᱟᱲᱟ ᱦᱳᱭᱳᱜ ᱜᱮᱭᱟ ᱢᱟᱱᱮ, ᱮᱸ ᱦᱳᱲᱳ ᱦᱚᱞᱚᱝ ᱨᱮᱱᱟᱜ ᱟᱨᱠᱤ, ᱟᱹᱞᱤᱧ ᱦᱚᱸ ᱚᱱᱠᱟ ᱜᱮ ᱢᱟᱱᱮ᱾ ᱤᱭᱟᱹ ᱚᱱᱠᱟ ᱜᱮ ᱥᱤᱯᱤ ᱠᱮᱫᱟᱢᱼᱼ ᱚᱱᱠᱟᱜᱮ ᱤᱭᱟᱹᱨ ᱨᱮ ᱡᱟᱦᱟᱱᱟᱜ ᱨᱮᱜᱮ ᱢᱟᱱᱮ, ᱫᱟᱜ ᱢᱟᱜ ᱨᱮᱦᱚᱸ ᱪᱚᱸᱫᱟ ᱜᱟᱱᱚᱜ ᱜᱮᱭᱟ ᱛᱚ᱾
ᱟᱪ-ᱪᱷᱟ ᱜᱚᱝᱠᱮ ᱾ ᱯ-ᱪ-ᱟ-ᱜ ᱛᱟᱦᱞᱮ ᱟᱯᱮ ᱥᱮᱫ ᱫᱚ ᱛᱟᱞᱮ ᱫᱚ ᱟᱹᱰᱤ ᱥᱚᱢᱚᱥ-ᱥᱟ ᱧᱚᱜ ᱜᱮᱭᱟ।
ᱦᱩᱸᱦ ᱾ ᱢᱟᱱᱮ ᱛᱟᱞᱮ ᱟᱨ ᱠᱷᱤᱡᱩᱨ ᱚᱱᱟ ᱠᱚᱫᱚ ᱵᱟᱝ ᱧᱮᱞ ᱧᱟᱢᱚᱜ ᱜᱮᱭᱟ, ᱢᱟᱱᱮ ᱜᱚᱢᱠᱮ ᱛᱟᱞᱦᱮ ᱠᱷᱤᱡᱩᱨ ᱫᱚ ᱢᱟᱱᱮ ᱚᱠᱟ ᱞᱮᱠᱟᱱ ᱫᱤᱱ ᱨᱮ ᱡᱚᱜᱼᱟ ᱚᱱᱟ ᱥᱤᱛᱳᱝ ᱫᱤᱱ ᱥᱮ ᱨᱟᱵᱟᱝ ᱫᱤᱱ?
ᱵᱟᱝ ᱫᱚ ᱜᱚᱝᱠᱮ ᱥᱮᱛᱳᱝ ᱫᱤᱱ ᱜᱮ ᱡᱚᱜᱼᱟ ᱜᱚᱝᱠᱮ ᱥᱮᱛᱳᱝ ᱫᱤᱱ ᱢᱮᱱᱮᱠ ᱠᱷᱤᱡᱩᱨ ᱫᱚ ᱟᱹᱵᱤᱱ ᱥᱮᱫ ᱡᱩᱫᱤ ᱚᱱᱛᱮ ᱨᱮᱵᱤᱱ ᱧᱟᱢᱟ ᱢᱟᱱᱮ ᱥᱮᱛᱝ ᱥᱳᱚᱢᱚᱭ ᱡᱚᱢ ᱫᱚᱵᱤᱱ ᱡᱚᱢᱟ, ᱠᱤᱱᱛᱩ ᱫᱟᱜ ᱠᱚ ᱠᱟᱹᱡ ᱤᱫᱤ ᱡᱚᱝ ᱵᱤᱱ ᱠᱟᱨᱚᱱ ᱠᱷᱤᱡᱩᱨ ᱡᱚᱢ ᱞᱮᱠᱷᱟᱱ ᱟᱰᱤ ᱠᱮᱴᱮᱡ ᱫᱟᱜ ᱛᱮᱛᱟᱝᱟᱛᱚ ᱾
ᱚ, ᱢᱟᱱᱮ ᱫᱟᱜ ᱫᱚᱢᱮ ᱛᱮᱛᱟᱝᱟ ᱾
ᱦᱩᱸ ᱜᱚᱝᱠᱮ ᱫᱟᱜ ᱫᱚᱢᱮ ᱛᱮᱛᱟᱝᱟ ᱟ ᱰᱤ ᱨᱟ ᱜᱤ,
ᱢᱟᱱᱮ ᱱᱚᱛᱮ ᱫᱚ ᱜᱚᱝᱠᱮ ᱞᱟᱹᱭ ᱪᱮᱫ ᱞᱤᱧ ᱞᱟᱹᱭᱟ ᱟᱫᱚ ᱢᱟᱱᱮ ᱩᱱᱟᱹᱜ ᱵᱟᱝ ᱧᱟᱢ ᱞᱟᱹᱜᱤᱫᱚᱜ ᱜᱮᱭᱟ ᱢᱟᱱᱮ, ᱩᱱᱟᱹᱜ ᱦᱚᱲ ᱛᱟᱞᱟ ᱨᱮᱠᱤ ᱟᱨ ᱧᱟᱢᱟᱢ ᱠᱷᱤᱡᱩᱨ ᱢᱮ ᱢᱤᱫᱴᱮᱱ ᱵᱟᱨᱭᱟ ᱡᱩᱫᱤ ᱫᱟᱨᱮ ᱨᱮ ᱡᱚ ᱠᱚᱜᱼᱟ, ᱥᱮ ᱵᱟᱲᱜᱮᱹ ᱦᱚᱲᱟᱜ ᱵᱟᱲᱜᱮᱹ ᱠᱷᱚᱱᱟᱜ ᱫᱚ ᱵᱟᱠᱚ, ᱱᱚᱱᱛᱮ ᱫᱚ ᱵᱟᱠᱚ ᱤᱭᱟᱹ ᱦᱚᱪᱚᱣᱟᱜᱼᱟ ᱢᱟᱱᱮ ᱚᱱᱟ ᱠᱚ ᱫᱟᱨᱮᱹ ᱨᱮᱱᱟᱜ ᱫᱚ ᱟᱹᱰᱤ ᱠᱚᱢ ᱤᱭᱟᱹ ᱱᱚᱛᱮ ᱫᱚ ᱥᱮ,
ᱦᱮᱸ ᱟᱪᱼᱪᱷᱟ, ᱜᱚᱝᱠᱮ ᱢᱟᱱᱮ ᱫᱚᱢᱮ ᱥᱚᱴ ᱧᱚᱜ ᱜᱮᱭᱟ ᱠᱷᱤᱡᱩᱨ ᱠᱚᱫᱚ ᱵᱟᱝ?
ᱦᱩᱸ, ᱥ-ᱤ-ᱯ ᱾ ᱟᱱᱮ ᱮᱴᱟᱜ ᱨᱮᱱᱟᱜ ᱫᱚ ᱚᱵᱷᱟᱵ ᱵᱟᱹᱱᱩᱜ ᱛᱟᱞᱮᱭᱟ ᱜᱚᱝᱠᱮ ᱢᱟᱱᱮ ᱚᱱᱮ ᱡᱮᱢᱚᱱ ᱠᱷᱤᱡᱩᱨ ᱢᱟᱛ ᱫᱟᱨᱮ ᱾ ᱠᱚᱨᱮᱱᱟᱜ ᱜᱮ ᱚᱵᱷᱟᱵᱽ ᱢᱟᱱᱮ ᱱᱚᱛᱮ ᱫᱚ ᱡᱷᱚᱛᱚ ᱞᱮᱠᱟᱱᱟᱜ ᱜᱮ ᱵᱟᱹᱧ ᱧᱟᱢᱟ ᱡᱮᱢᱚᱱ ᱥᱟᱦᱟᱱ ᱥᱟᱠᱟᱢ ᱠᱷᱚᱱᱟᱜ, ᱡᱷᱚᱛᱚ ᱞᱮᱠᱟᱱᱟᱜ ᱜᱮ ᱟᱹᱵᱤᱱ ᱪᱮᱫ ᱵᱤᱱ ᱯᱟᱸᱡᱟᱭᱟ ᱚᱱᱠᱟᱱ ᱡᱤᱱᱤᱥ ᱜᱮᱵᱤᱱ ᱧᱟᱢᱟ ᱠᱤᱱᱛᱩ ᱚᱱᱟ ᱠᱚ ᱡᱤᱱᱤᱥ, ᱠᱷᱟᱱ ᱜᱮ ᱢᱟᱱᱮ ᱠᱷᱤᱡᱩᱨ ᱟᱨ ᱛᱟᱞᱮ ᱫᱟᱨᱮ ᱵᱟᱫᱽ ᱠᱟᱛᱮ ᱾
ᱟᱪ- ᱪᱷᱟ ᱜᱚᱝᱠᱮ, ᱛᱟᱞᱦᱮ ᱜᱚᱝᱠᱮ ᱚᱱ